ᱦᱮᱸ ᱦᱮᱸ ᱡᱚᱦᱟᱨ ᱜᱮ ᱾
ᱦᱚᱲ ᱠᱚ ᱧᱟᱢᱚᱜ ᱠᱟᱱᱟ ᱛᱚ ᱴᱷᱤᱠᱼ ᱴᱷᱟᱠ
ᱦᱚᱭ ᱦᱚᱭ ᱜᱚᱢᱠᱮ ᱟᱸᱡᱚᱢᱚᱜ ᱠᱟᱱᱟ ᱟᱹᱞᱤᱧᱟᱜ ᱜᱮᱼᱼ
ᱦᱩᱸ ᱟᱵᱤᱱᱟᱜ ᱦᱚᱸ ᱟᱹᱰᱤ ᱴᱷᱤᱠ ᱴᱷᱟᱠ ᱜᱮ ᱟᱸᱡᱚᱢᱚᱜ ᱠᱟᱱ ᱛᱟᱵᱤᱱᱟ ᱾
ᱟᱪᱪᱷᱟ ᱜᱚᱝᱠᱮ ᱛᱟᱦᱞᱮ, ᱟᱯᱮ ᱥᱮᱫ ᱫᱚ ᱪᱮᱫ ᱪᱮᱫ ᱯᱚᱨᱚᱵᱽ ᱠᱚ ᱦᱩᱭ ᱵᱟᱲᱟᱜ ᱜᱮᱭᱟ ᱚᱱᱠᱟ ᱟᱵᱚᱣᱟᱜ ᱥᱟᱱᱛᱟᱲᱟᱜ ᱯᱚᱨᱚᱵᱽ ᱠᱚ ᱾
ᱟᱞᱮ ᱥᱮᱱ ᱢᱟᱼᱼ ᱦᱩᱭᱩᱜ ᱜᱮᱭᱟ ᱚᱱᱠᱟ, ᱵᱟᱦᱟ ᱥᱚᱦᱨᱟᱭ ᱠᱚᱦᱚᱸ ᱚᱱᱟ ᱠᱚ ᱛᱟᱨᱯᱚᱨᱮᱼᱼ ᱟᱨ ᱥᱟᱠᱨᱟᱛ ᱠᱚᱨᱮ ᱦᱩᱭᱩᱜ ᱜᱮᱭᱟ ᱦᱮᱸᱥᱮ ᱾
ᱟᱪᱪᱷᱟ
ᱚᱱᱟ ᱠᱚᱜᱮ ᱫᱚ ᱚᱱᱟ ᱠᱚᱜᱮ ᱦᱩᱭᱩᱜ ᱜᱮᱭᱟ ᱟᱵᱚᱣᱟᱜ ᱥᱟᱱᱛᱟᱲ ᱫᱚ ᱯᱚᱨᱚᱵᱽ ᱠᱚᱫᱚ ᱚᱱᱠᱟ ᱜᱮ ᱾ ᱛᱚ ᱟᱯᱮ ᱥᱮᱱ ᱫᱚ ᱚᱠᱟ ᱞᱮᱠᱟ?
ᱱᱚᱛᱮ ᱦᱚᱸ ᱜᱚᱢᱠᱮ ᱚᱱᱠᱟᱜᱮ ᱦᱩᱭᱩᱜᱼᱟ ᱵᱟᱦᱟ ᱥᱚᱨᱦᱟᱭᱼᱼᱼ ᱛᱟᱨᱯᱚᱨᱮ ᱠᱟᱨᱟᱢ ᱠᱚ ᱦᱩᱭᱩᱜ ᱜᱮᱭᱟ ᱢᱟᱜ ᱢᱚᱬᱮ ᱠᱚ ᱦᱩᱭᱩᱜ ᱜᱮᱭᱟ ᱟᱞᱮ ᱥᱮᱫ ᱫᱚ ᱟᱹᱰᱤ ᱡᱟᱸᱠ ᱡᱚᱢᱚᱠ, ᱟᱞᱮ ᱦᱚᱸᱞᱮ ᱢᱟᱱᱟᱣ ᱜᱮᱭᱟ ᱥᱚᱨᱦᱟᱭ ᱾
ᱚ ᱦ ᱟᱞᱮ ᱥᱮᱱ ᱦᱚᱸᱦᱩᱭᱩᱜ ᱜᱮᱭᱟ ᱛᱚ ᱵᱟᱦᱟ ᱢᱟᱜ ᱢᱚᱬᱮ ᱫᱚ ᱦᱮᱸᱥᱮ ᱾
ᱟᱪᱪᱷᱟ
ᱟᱫᱚ ᱟᱯᱮ ᱢᱟ ᱵᱩᱨᱩ ᱫᱤᱥᱚᱢ ᱠᱟᱱᱟ ᱯᱮ ᱛᱚ ᱟᱯᱮ ᱥᱮᱱ ᱫᱚ ᱟᱹᱰᱤ ᱡᱟᱠ ᱡᱚᱢᱚᱠ ᱜᱮ ᱦᱩᱭᱩᱜ ᱜᱮᱭᱟ ᱦᱮᱸ ᱥᱮ ᱾
ᱦᱩᱸ ᱦᱩᱸ
ᱛᱟᱦᱞᱮ ᱚᱱᱠᱟ ᱥᱟᱠᱨᱟᱛ ᱠᱚᱫᱚ ᱚᱠᱟ ᱢᱟᱦᱟ ᱚᱠᱟ ᱥᱚᱢᱚᱭ ᱯᱮ ᱢᱟᱱᱟᱣᱟ ᱾
ᱥᱟᱠᱨᱟᱛ ᱫᱚ ᱦᱩᱭᱩᱜ ᱠᱟᱱᱟ ᱯᱩᱥ ᱵᱚᱸᱜᱟ ᱢᱩᱪᱟᱹᱫ ᱥᱮᱫ ᱞᱮ ᱢᱟᱱᱟᱣᱟ ᱾ ᱟᱞᱮ ᱫᱚ ᱛᱚᱠᱷᱚᱱ ᱜᱮᱞᱮ ᱥᱚᱨᱦᱟᱭᱚᱜᱼᱟ ᱛᱚ ᱯᱩᱥ ᱵᱚᱸᱜᱟ ᱟᱫᱚ ᱥᱟᱠᱨᱟᱛ ᱥᱟᱶᱛᱮᱜᱮᱞᱮ ᱥᱚᱨᱦᱟᱭᱚᱜ-ᱟ᱾ ᱟᱫᱚ ᱚᱱᱮ ᱟᱱᱮ ᱯᱩᱥ ᱵᱚᱸᱜᱟ ᱢᱟᱱᱮ ᱠᱩᱲᱤ ᱠᱩ ᱥᱮᱫ ᱞᱮ ᱫᱤᱱᱟ ᱥᱚᱨᱦᱟᱭ ᱫᱚ ᱡᱮᱢᱚᱱ ᱥᱟᱠᱨᱟᱛ ᱥᱟᱠᱨᱟᱛ ᱦᱤᱡᱩᱜ ᱛᱮ ᱢᱟᱱᱮ ᱵᱟᱨ ᱫᱤᱱ ᱜᱟᱱ, ᱯᱮ ᱫᱤᱱ ᱜᱟᱱ ᱜᱮᱯ ᱛᱟᱦᱮᱱ ᱟᱞᱩ ᱢᱮᱥᱟ ᱢᱤᱥᱤᱜ ᱢᱟ ᱚᱱᱟ ᱥᱟᱶ ᱛᱮᱞᱮ ᱥᱚᱨᱦᱟᱭᱚᱜᱼᱟ᱾
ᱦᱮᱸᱻᱦᱮᱸ ᱟᱨ ᱟᱹᱰᱤ ᱱᱟᱯᱟᱭ
ᱪᱮᱫ ᱦᱚᱸ ᱵᱟᱝ ᱟᱸᱡᱚᱢᱚᱜ ᱠᱟᱱᱟ ᱾
ᱦᱮᱸ ᱟᱞᱮ ᱥᱮᱱ ᱫᱚ ᱥᱚᱨᱟᱭ ᱵᱚᱸᱜᱟ ᱥᱚᱦᱨᱟᱭᱚᱜ-ᱟ ᱠᱚ ᱟᱨ ᱟᱨ ᱚᱱᱮ ᱯᱩᱥ ᱵᱚᱸᱜᱟ ᱜᱮ ᱟᱞᱮ ᱫᱚᱞᱮ ᱪᱮᱫ ᱟ ᱞᱮᱭᱟ ᱤᱭᱟᱹᱭᱟᱞᱮ ᱦᱚᱭ
ᱪᱮᱫ ᱦᱚᱸ ᱵᱟᱝ ᱟᱸᱡᱚᱢᱚᱜ ᱠᱟᱱᱟ ᱾
ᱤᱭᱟᱹ ᱥᱟᱠᱨᱟᱛᱚᱜ ᱟᱞᱮ ᱦᱮᱸᱥᱮ ᱢᱟᱜ ᱢᱚᱬᱮ ᱜᱮ ᱞᱟᱦᱟᱜ ᱠᱟᱱ ᱛᱟᱹᱞᱤᱧᱟ ᱢᱚᱪᱟᱨᱮ ᱥᱩᱫᱩ
ᱟᱫᱚ ᱜᱚᱢᱠᱮ ᱤᱭᱟᱹ ᱯᱤᱴᱷᱟᱹ ᱞᱟᱴᱷᱟ ᱠᱚᱫᱚ ᱪᱮᱫ ᱠᱚᱯᱮ ᱯᱤᱴᱷᱟᱹ ᱞᱟᱴᱷᱟᱭ ᱜᱮᱭᱟ ᱪᱮᱫ ᱡᱤᱞ ᱠᱚᱯᱮ ᱯᱤᱴᱷᱟᱹ
ᱦᱮᱸ ᱟᱞᱮ ᱥᱮᱱ ᱫᱚ ᱯᱤᱴᱷᱟᱹ ᱞᱟᱴᱷᱟ ᱫᱚ ᱦᱩᱭᱩᱜ ᱠᱟᱱᱟ ᱥᱩᱠᱨᱤ ᱡᱤᱞ ᱜᱮᱞᱮ ᱠᱚᱨᱟᱣ ᱜᱮᱭᱟ ᱟᱨ ᱥᱤᱢ ᱡᱤᱞ ᱦᱚᱸᱞᱮ ᱠᱚᱨᱟᱣ ᱜᱮᱭᱟ ᱦᱮᱸ ᱥᱮᱮ ᱟᱫᱚ ᱟᱹᱰᱤ ᱜᱟᱱ ᱚᱲᱟᱜ ᱠᱚᱨᱮ ᱦᱚᱲ ᱠᱚ ᱛᱟᱦᱮᱱᱟᱠᱚ ᱛᱚ ᱩᱱ ᱫᱚ ᱥᱩᱠᱨᱤ ᱡᱤᱞ ᱠᱚ ᱵᱟᱠᱚ ᱡᱚᱢ ᱞᱟᱹᱜᱤᱫᱚᱜ-ᱟ ᱦᱮᱸ ᱥᱮ ᱵᱟᱝ ᱥᱩᱴ ᱠᱚᱣᱟ ᱟᱫᱚ ᱤᱱᱟ ᱠᱷᱟᱹᱛᱤᱨ ᱥᱤᱢ ᱡᱤᱞ ᱞᱮ ᱠᱚᱨᱟᱣ ᱜᱮᱭᱟ ᱟᱫᱚ ᱥᱩᱠᱨᱤ ᱡᱤᱞ ᱫᱚ ᱚᱱᱟ ᱫᱚ ᱯᱩᱨᱟᱹ ᱞᱟᱹᱠᱛᱤ ᱠᱟᱱ ᱜᱮᱭᱟ ᱥᱮ ᱚᱱᱟ ᱡᱩᱫᱤ ᱵᱟᱵᱮᱱ ᱤᱭᱟ ᱵᱚᱸᱜᱟ ᱵᱩᱨᱩ ᱦᱚᱸ ᱵᱟᱝ ᱯᱟᱨᱚᱢᱚᱜᱼᱟ᱾ ᱛᱵᱤᱱᱟ ᱦᱮᱸ ᱥᱮ ᱟᱫᱚ ᱤᱱᱟᱹ ᱠᱷᱟᱹᱛᱤᱨ ᱥᱩᱠᱨᱤ ᱡᱤᱞ ᱫᱚ ᱮᱠᱫᱚᱢ ᱯᱩᱨᱟᱹ ᱛᱟᱦᱮᱱ ᱜᱮ ᱚᱱᱟᱫᱚ ᱫᱟᱢ ᱵᱟᱲᱛᱤᱜ ᱞᱟᱹᱜᱤᱫ ᱜᱮᱭᱟ ᱢᱟᱱᱮ ᱩᱱᱤ ᱪᱮᱫ ᱤᱧ ᱞᱟᱹᱭᱟ ᱵᱟᱝ ᱧᱟᱢᱚᱜ ᱨᱮᱦᱚᱸ ᱡᱟᱦᱟᱸ ᱠᱷᱚᱱ ᱜᱮ ᱢᱮᱱᱮᱡ ᱦᱩᱭᱩᱜᱼᱟ ᱦᱮᱸᱥᱮ
ᱟᱞᱮ ᱦᱚᱸ ᱚᱱᱠᱟᱜᱮ ᱦᱮᱸ ᱟᱞᱮ ᱦᱚᱸ ᱚᱱᱠᱟ ᱜᱮ ᱟᱹᱰᱤ ᱜᱮ ᱟᱢᱫᱟ ᱜᱮ ᱤᱭᱟᱹ ᱫᱚ ᱛᱟᱦᱮᱱᱟ ᱡᱟᱦᱟᱸᱭ ᱮᱸ ᱥᱩᱠᱨᱤ ᱡᱤᱞ ᱠᱚ ᱵᱟᱠᱚ ᱡᱚᱢᱟ ᱩᱱᱠᱩ ᱫᱚ ᱥᱤᱢ ᱡᱤᱞ ᱠᱚ ᱡᱟᱦᱟᱸᱭ ᱥᱤᱢ ᱡᱤᱞ ᱵᱟᱭ ᱡᱚᱢᱟ ᱩᱱᱠᱩ ᱫᱚ ᱥᱩᱠᱨᱤ ᱡᱤᱞ ᱠᱚ ᱟᱨ ᱡᱩᱫᱤ ᱱᱟᱦᱟᱜ ᱡᱟᱢᱟᱱᱟ ᱨᱮ ᱵᱟᱱᱟᱨ ᱢᱚᱫᱽᱫᱷᱮ ᱡᱟᱦᱟᱸᱭ ᱜᱮ ᱵᱟᱭ ᱡᱚᱢᱟ ᱩᱱᱤ ᱫᱚ ᱟᱨ ᱥᱚᱵᱽᱡᱤ ᱯᱤᱴᱷᱟᱹ ᱟᱭ ᱦᱩᱭᱩᱜᱼᱟ ᱥᱚᱵᱽᱡᱤ ᱠᱚ ᱯᱤᱴᱷᱟᱹ ᱠᱟᱛᱮᱜ ᱚᱱᱟ ᱚᱱᱠᱟᱱᱟᱜ ᱜᱮ ᱟᱹᱞᱩ ᱠᱚ ᱢᱟᱞᱦᱟᱱ ᱯᱤᱴᱷᱟᱹ ᱠᱚᱦᱚᱸᱛᱚ ᱯᱤᱴᱷᱟᱹ ᱠᱚ ᱩᱱ ᱥᱚᱢᱚᱭ ᱫᱚ ᱨᱟᱵᱟᱝ ᱟᱛᱚ ᱠᱚᱯᱷᱤ ᱯᱤᱴᱷᱟᱹ ᱠᱚᱦᱚᱸ ᱡᱩᱛᱩᱜ ᱜᱮᱭᱟ᱾
ᱮᱠᱫᱚᱢ-ᱮᱠᱫᱚᱢ
ᱦᱩᱸ ᱟᱫᱚ ᱚᱱᱠᱟ ᱞᱮᱠᱟ
ᱠᱚ ᱞᱟᱹᱭᱟ ᱥᱟᱠᱨᱟᱛ ᱡᱚᱠᱷᱚᱱ ᱥᱮᱸᱜᱮᱞ ᱥᱮ ᱪᱮᱫ ᱠᱚ ᱫᱷᱚᱨᱟ ᱟᱠᱚ ᱢᱤᱫᱴᱟᱝ ᱚᱲᱟᱜ ᱞᱮᱠᱟ ᱠᱚ ᱵᱮᱱᱟᱣᱟ
ᱦᱩᱸ-ᱦᱩᱸ, ᱦᱩᱸ ᱜᱟᱹᱰᱭᱟᱹ ᱵᱟᱱ-ᱵᱟᱱ ᱤᱭᱟᱹ ᱨᱮᱠᱚ ᱵᱮᱱᱟᱣ ᱛᱟᱦᱮᱱᱟ ᱛᱟᱯᱚᱨᱮ ᱥᱮᱛᱟᱜ ᱵᱷᱳᱨ ᱨᱮᱠᱚ ᱛᱩᱯᱩᱱ ᱜᱮᱭᱟ ᱛᱚᱠᱷᱚᱱ ᱜᱮ ᱚᱱᱟ ᱟᱫᱚ ᱟᱞᱮ ᱥᱮᱫ ᱫᱚ ᱟᱞᱮ ᱥᱮᱫ ᱫᱚᱦᱟᱸᱜ ᱥᱚᱨᱦᱟᱭ ᱫᱚ ᱢᱚᱬᱮ ᱥᱤᱧ ᱢᱚᱬᱮ ᱧᱤᱫᱟᱹ ᱜᱮᱠᱚ ᱢᱟᱱᱟᱣᱟ᱾
ᱟᱹᱰᱤ ᱱᱟᱯᱟᱭ ᱛᱚ ᱟᱯᱮ ᱥᱮᱱᱢᱟ ᱮᱱᱮᱡ-ᱥᱮᱨᱮᱧ ᱟᱯᱮ ᱦᱟᱸᱜ ᱜᱚᱴᱟ ᱧᱤᱫᱟᱹ
ᱦᱚᱭ-ᱦᱚᱭ ᱛᱟᱨᱯᱚᱨᱮ ᱮᱱᱮᱡ ᱥᱮᱨᱮᱧ ᱛᱮ ᱮᱱᱮᱡ ᱥᱮᱨᱮᱧ ᱦᱩᱭᱩᱜ ᱜᱮᱭᱟ ᱦᱮᱸ
ᱚᱱᱟ ᱠᱚᱫᱚ ᱟᱹᱰᱤ ᱞᱟᱹᱠᱛᱤ ᱠᱟᱱ ᱜᱮᱭᱟ ᱜᱚᱝᱠᱮ ᱪᱮᱫ ᱞᱤᱧ ᱞᱟᱹᱭᱟ ᱟᱨ ᱱᱮᱛᱟᱨ ᱢᱟ ᱟᱹᱰᱤ ᱡᱟᱭᱜᱟ ᱨᱮ ᱧᱮᱞᱚᱜ ᱠᱟᱱ ᱜᱮ ᱚᱱᱠᱟ ᱮᱱᱮᱡ- ᱥᱮᱨᱮᱧ ᱫᱚ ᱦᱤᱲᱤᱧᱮᱫ ᱜᱮᱭᱟ ᱠᱚ ᱦᱮᱸ ᱥᱮ
ᱦᱩᱸ-ᱦᱩᱸ
ᱥᱮ ᱱᱚᱝᱠᱟ ᱥᱚᱦᱨᱟᱭ ᱟᱨ ᱥᱟᱠᱷᱟᱛ ᱠᱚᱨᱮ ᱫᱚ ᱩᱱᱟᱹᱜ ᱫᱚ ᱵᱟᱠᱚ ᱟᱸᱜᱟᱭᱟᱠᱚ ᱦᱮᱸᱥᱮ ᱟᱹᱭᱩᱵ ᱫᱚ ᱟᱞᱮ ᱥᱮᱱ ᱢᱮ ᱥᱩᱫᱩ ᱚᱱᱮ ᱡᱟᱜᱟᱱᱟ ᱨᱮᱱᱟᱜ ᱴᱩᱠᱩ ᱠᱚ ᱪᱟᱞᱟᱜ ᱟᱠᱚ ᱚᱱᱟᱜᱮ ᱟᱨ ᱠᱷᱩᱱᱴᱟᱹᱣ ᱦᱤᱞᱚᱜ ᱯᱚᱨᱚᱵᱽ ᱮᱱᱮᱡᱚᱜ ᱦᱩᱭᱩᱜᱼᱟ ᱩᱱ ᱥᱚᱢᱚᱭ ᱜᱮ ᱮᱱᱮᱡ ᱥᱮᱨᱮᱧᱟᱠᱚ ᱩᱱ ᱡᱚᱠᱷᱚᱱ ᱜᱮ ᱟᱫᱚ ᱵᱟᱝ ᱚᱱᱠᱟ ᱛᱚ ᱵᱟᱝ ᱧᱮᱞᱚᱜ ᱛᱟᱞᱮᱭᱟ ᱟᱞᱮ ᱥᱮᱱ ᱫᱚ
ᱟᱪᱷᱟ-ᱟᱪᱷᱟ ᱟᱫᱚ ᱧᱮᱞ ᱢᱮ ᱚᱱᱟ ᱫᱚ ᱴᱚᱴᱷᱟ ᱵᱷᱤᱫᱴᱷᱤᱠ ᱪᱮᱫ ᱞᱮᱠᱟ ᱠᱚ ᱮᱱᱮᱡ ᱥᱮᱨᱮᱧᱟ ᱚᱱᱠᱟ ᱜᱮᱠᱚ ᱮᱱᱮᱡ ᱥᱮᱨᱮᱧ ᱥᱮᱫᱟᱭ ᱠᱷᱚᱱ ᱪᱮᱫ ᱞᱮᱠᱟ ᱠᱚ ᱫᱚᱦᱚ ᱟᱹᱜᱩᱠᱟᱫᱟ ᱚᱱᱠᱟᱜᱮ ᱡᱟᱦᱟᱸ ᱥᱮᱫ ᱫᱚ ᱵᱟᱝᱠᱚ ᱤᱭᱟᱹ ᱠᱷᱟᱡ ᱫᱚ ᱵᱟᱝᱠᱚ ᱮᱱᱮᱡ ᱥᱮᱨᱮᱧ ᱜᱮᱭᱟ᱾
ᱦᱚᱭ-ᱦᱚᱭ
ᱟᱞᱮ ᱫᱚ ᱨᱟᱹᱥᱤ ᱟᱹᱛᱩ ᱠᱟᱱ ᱛᱟᱞᱮᱭᱟ ᱛᱚ, ᱟᱹᱰᱤ ᱢᱟᱨᱟᱝ ᱠᱩᱞᱦᱤ ᱠᱟᱱ ᱛᱟᱞᱮ ᱜᱮᱭᱟ ᱛᱟᱦᱚᱞᱮ ᱠᱷᱟᱱ ᱫᱚ ᱟᱹᱰᱤ ᱡᱟᱠ ᱡᱚᱢᱚᱠ ᱠᱟᱛᱮ ᱜᱮᱞᱮ ᱮᱱᱮᱡ ᱥᱮᱨᱮᱧ ᱦᱚᱸᱞᱮ ᱮᱱᱮᱡ ᱥᱮᱨᱮᱧ ᱜᱮᱭᱟ᱾
ᱚ ᱮᱠᱫᱚᱢ ᱚᱱᱟ ᱠᱚᱫᱚ ᱞᱟᱹᱠᱛᱤ ᱠᱟᱱ ᱜᱮᱭᱟ ᱟᱵᱚᱣᱟᱜ ᱥᱟᱶᱛᱟ ᱨᱮᱱᱟᱜ ᱡᱤᱱᱤᱥ ᱠᱟᱱᱟ ᱥᱮ ᱚᱱᱟ ᱫᱚ᱾ ᱟᱨ ᱫᱚ ᱫᱚᱦᱚ ᱦᱩᱭᱩᱜ ᱜᱮᱭᱟ ᱵᱟᱝᱠᱷᱟᱱ ᱫᱚ ᱡᱟᱦᱟᱸᱭ ᱱᱮᱛᱟᱨ ᱜᱤᱫᱽᱨᱟᱹ ᱠᱚ ᱧᱮᱞᱚᱜ ᱠᱟᱱᱟ ᱦᱮᱸᱥᱮ ᱩᱱᱠᱩ ᱢᱟᱠᱚ ᱦᱤᱲᱤᱧ ᱪᱟᱵᱟᱭᱟ ᱠᱚ ᱦᱮᱸᱥᱮ᱾
ᱦᱚᱭ ᱦᱚᱭ ᱦᱚᱭ ᱡᱮᱢᱚᱱ ᱱᱤᱛᱚᱜ ᱦᱩᱸ ᱱᱤᱛᱚᱜ ᱡᱮᱢᱚᱱ ᱟᱵᱚ ᱡᱩᱫᱤ ᱵᱟᱵᱚᱱ ᱥᱮᱲᱟᱭᱟ ᱦᱟᱲᱟᱢ ᱦᱟᱯᱲᱟᱢ ᱠᱟᱛᱮᱫ ᱛᱟᱦᱚᱞᱮ ᱠᱷᱟᱱ ᱫᱚ ᱟᱵᱚ ᱡᱟᱦᱟᱸᱭ ᱯᱚᱨᱮ ᱡᱮᱱᱟᱨᱮᱥᱚᱱ ᱟᱵᱚ ᱫᱚ ᱪᱮᱫ ᱵᱚᱱ ᱥᱮᱬᱟ ᱛᱟᱦᱚᱞᱮ ᱫᱤᱱ ᱫᱤᱱ ᱛᱮ ᱱᱚᱣᱟ ᱡᱤᱱᱤᱥ ᱟᱫᱚ ᱟᱫᱽ ᱪᱟᱞᱟᱜ-ᱟ, ᱦᱤᱲᱤᱧ ᱪᱟᱞᱟᱜ-ᱟ᱾ ᱟᱫᱚ ᱟᱵᱚᱣᱟᱜ ᱟᱹᱨᱤᱪᱟᱹᱞᱤ ᱞᱟᱹᱭ ᱞᱟᱠᱪᱟᱨ ᱮᱱᱮᱡ ᱥᱮᱨᱮᱧ ᱡᱩᱫᱤ ᱵᱚᱱ ᱟᱛᱟ ᱛᱟᱦᱚᱞᱮ ᱠᱷᱟᱱ ᱫᱚ ᱟᱵᱚ ᱫᱚ ᱥᱟᱱᱛᱟᱲ ᱜᱮᱵᱚᱱ ᱵᱟᱵᱚᱱ ᱛᱟᱦᱮᱸᱱᱟ ᱪᱟᱵᱟᱜ
ᱵᱤᱭᱟᱹ ᱵᱟᱯᱞᱟ ᱠᱚᱨᱮ ᱛᱟᱯᱚᱨᱮ ᱵᱷᱟᱬᱟᱱ ᱢᱟᱜᱢᱚᱬᱮ ᱥᱚᱦᱨᱟᱭ ᱛᱟᱯᱚᱨ ᱥᱟᱠᱨᱟᱛ ᱠᱚᱨᱮ ᱚᱱᱟ ᱠᱚᱨᱮ ᱥᱮᱨᱮᱧ ᱠᱚ ᱥᱮᱬᱟᱭᱚᱜ-ᱟ ᱦᱮᱸᱥᱮ᱾ ᱟᱫᱚ ᱱᱮ ᱱᱮᱛᱟᱨ ᱫᱚ ᱧᱮᱞᱚᱜ ᱠᱟᱱᱟ ᱡᱟᱹᱥᱛᱤ ᱫᱚ ᱯᱷᱳᱱ ᱠᱚ ᱜᱷᱟᱱᱴᱟᱭᱮᱫᱟ ᱦᱮᱸᱥᱮ᱾ ᱟᱫᱚ ᱚᱱᱟ ᱯᱷᱳᱱ ᱜᱷᱟᱱᱴ ᱴᱟ ᱠᱟᱛᱮ ᱡᱩᱫᱤ ᱟᱵᱚ ᱡᱟᱦᱟᱸᱱᱟᱜ ᱥᱮᱨᱮᱧ ᱵᱟᱲᱟᱭᱟᱠᱚ ᱦᱟᱯᱲᱟᱢ ᱠᱚ ᱦᱮᱸᱥᱮ᱾ ᱚᱱᱟ ᱜᱮᱵᱚᱱ ᱟᱵᱚ ᱵᱚᱱ ᱦᱮᱸ ᱚᱰᱤᱭᱳ ᱨᱮᱠᱚᱨᱰ ᱠᱟᱛᱮ ᱵᱚᱱ ᱡᱩᱫᱤᱵᱚ ᱤᱭᱩᱴᱩᱵᱽ ᱨᱮᱵᱚᱱ ᱟᱲᱟᱜᱟ᱾ ᱮᱸᱰᱮᱠᱷᱟᱱ ᱥᱟᱱᱟᱢ ᱦᱚᱲ ᱠᱚ ᱧᱮᱞᱟᱠᱚ ᱟᱵᱚ ᱵᱚᱱ ᱥᱮᱬᱟᱭᱟ ᱚᱱᱟ ᱫᱚ ᱵᱟᱝ ᱢᱚᱸᱡᱽ ᱛᱮ᱾ ᱚᱪᱚᱜᱚᱜ-ᱟ ᱦᱮᱸᱥᱮ ᱚᱸᱰᱮ ᱠᱷᱚᱱ ᱜᱮ ᱛᱟᱦᱮᱸᱱᱟ ᱟᱫᱚ ᱥᱮᱬᱟ ᱤᱫᱤᱭᱟᱵᱚᱱ᱾ ᱟᱫᱚ ᱚᱱᱠᱟ ᱫᱚ ᱠᱚᱢ ᱧᱮᱞᱚᱜ ᱠᱟᱱᱟ᱾ ᱚᱱᱟ ᱠᱚᱫᱚ ᱩᱱᱟᱹᱜ ᱵᱟᱠᱚ ᱪᱚᱨᱪᱟᱭᱟ ᱠᱚ᱾ ᱟᱫᱚ ᱚᱱᱟ ᱠᱚᱫᱚ ᱪᱮᱫ ᱤᱧ ᱞᱟᱹᱭᱟ ᱜᱚᱝᱠᱮ᱾ ᱵᱚᱸᱜᱟ ᱵᱩᱨᱩ ᱠᱚᱣᱟᱜ ᱡᱤᱱᱤᱥ ᱠᱟᱱᱟ ᱥᱮ ᱚᱱᱟ ᱫᱚ᱾ ᱚᱱᱟ ᱠᱚᱫᱚ ᱮᱠᱫᱚᱢ ᱞᱟᱹᱠᱛᱤ ᱠᱟᱱ ᱜᱮᱭᱟ᱾ ᱚᱱᱟ ᱪᱷᱟᱲᱟ ᱪᱷᱟᱲᱟ
ᱦᱮᱸ ᱵᱟᱯᱞᱟ ᱠᱚᱫᱚ ᱪᱮᱫ ᱞᱮᱠᱟ ᱦᱩᱭᱩᱜ ᱜᱮᱭᱟ ᱜᱚᱝᱠᱮ ᱟᱯᱮ ᱥᱮᱜ ᱚᱱᱛᱮ ᱫᱚ?
ᱦᱮᱸ ᱟᱞᱮ ᱥᱮᱱ ᱫᱚ ᱚᱱᱮ ᱨᱟᱡᱽ ᱵᱟᱯᱞᱟ ᱱᱮᱛᱟᱨ ᱫᱚ ᱦᱩᱭᱩᱜ ᱜᱮᱭᱟ ᱦᱮᱸᱥᱮ᱾ ᱟᱨ ᱱᱮᱛᱟᱨ ᱢᱟ ᱧᱮᱞᱚᱜ ᱠᱟᱱᱟ ᱛᱚ ᱟᱹᱰᱤ ᱡᱟᱹᱥᱛᱤ ᱠᱟᱛᱮᱜ ᱟᱫᱚ ᱦᱮᱸ ᱱᱚᱝᱠᱟ ᱟᱸᱜᱤᱨ ᱠᱟᱛᱮ ᱵᱟᱹᱦᱩ ᱠᱚ ᱵᱟᱹᱦᱩ ᱠᱚ ᱟᱛᱮᱜ ᱫᱟᱹᱲ ᱫᱟᱠᱚ ᱠᱚᱲᱟ ᱠᱩᱲᱤ ᱠᱚ᱾ ᱨᱟᱹᱥᱠᱟᱹ ᱨᱟᱹᱥᱠᱟᱹ ᱵᱟᱝ ᱵᱩᱡᱷᱟᱹᱜ ᱠᱟᱱᱟ ᱦᱮᱸᱥᱮ᱾
ᱦᱩᱸ ᱦᱩᱸ ᱦᱩᱸ
ᱞᱟᱦᱟ ᱛᱮ ᱞᱮᱠᱟ ᱪᱮᱫ ᱞᱮᱠᱟ ᱢᱟᱱᱮ ᱧᱮᱞ ᱧᱮᱯᱮᱞ ᱠᱟᱛᱮ ᱟᱹᱜᱩ ᱦᱩᱭ ᱠᱚᱜ-ᱟ ᱥᱟᱱᱟᱢ ᱦᱚᱲ ᱜᱮᱠᱚ ᱨᱟᱹᱥᱠᱟᱹ ᱠᱚᱣᱟ ᱠᱚ ᱡᱟᱦᱟᱸᱭ ᱢᱟᱢᱟᱭᱳ ᱛᱟᱠᱚ ᱥᱮ ᱵᱩᱰᱷᱤ ᱛᱟᱠᱚ ᱠᱚ ᱢᱮᱱᱟᱜ ᱠᱚᱣᱟ ᱜᱚᱲᱚᱢ ᱵᱩᱲᱦᱤ ᱛᱟᱠᱚ ᱩᱱᱠᱩ ᱦᱚᱸ ᱠᱚ ᱟᱥᱟᱭ ᱟᱠᱚ ᱡᱮ ᱵᱟᱹᱦᱩ ᱞᱮ ᱟᱹᱜᱩ ᱠᱚᱣᱟᱭᱟ ᱧᱮᱞ ᱧᱮᱯᱮᱞ ᱠᱟᱛᱮ ᱨᱟᱹᱥ ᱠᱟᱹᱭ ᱟᱞᱮ ᱢᱟᱱᱮ ᱟᱱᱮ ᱪᱮᱫ ᱤᱧ ᱞᱟᱹᱭᱟ ᱜᱩᱡᱩᱜ ᱚᱠᱛᱚ ᱥᱮ ᱜᱚᱛᱚ ᱞᱟᱦᱟᱨᱮ ᱦᱮᱸᱥᱮ ᱚᱱᱟ ᱠᱚ ᱨᱟᱹᱥᱠᱟᱹ ᱜᱮ ᱵᱟᱠᱚ ᱮᱢᱟ ᱠᱚ ᱠᱟᱱᱟ᱾ ᱚᱱᱟ ᱜᱮ ᱢᱤᱫᱴᱮᱱ ᱫᱩᱠ ᱛᱚ, ᱛᱚ ᱟᱯᱮᱥᱮᱱ ᱫᱚ ᱚᱠᱟ ᱞᱮᱠᱟ ᱦᱩᱭᱩᱜ-ᱟ ᱛᱚᱵᱮ ᱵᱤᱦᱟᱹ ᱵᱟᱯᱞᱟ ᱠᱚ ᱛᱚᱵᱮ?
ᱟᱞᱮ ᱥᱮᱜ ᱦᱚᱸ ᱚᱱᱠᱟ ᱫᱚ ᱚᱱᱠᱟ ᱜᱮ, ᱡᱟᱦᱟᱸ ᱵᱮᱱ ᱞᱟᱹᱭ ᱠᱮᱫᱟ ᱱᱮᱛᱟᱨ ᱫᱚ ᱟᱠᱩ ᱛᱮᱠᱚ ᱫᱟᱹᱲ ᱧᱤᱨ ᱡᱚᱝ ᱠᱟᱱᱟ᱾ ᱚᱱᱠᱟ ᱦᱚᱸ ᱦᱩᱭᱩᱜ ᱜᱮᱭᱟ, ᱦᱩᱭᱩᱜ ᱠᱟᱱ ᱜᱮᱭᱟ ᱢᱟᱡᱷᱮ ᱢᱟᱡᱷᱮ᱾
ᱟᱨ ᱥᱟᱨ ᱥᱟᱹᱜᱩᱱ ᱵᱟᱯᱞᱟ ᱦᱚᱸ ᱦᱩᱭᱩᱜ ᱠᱟᱱ ᱜᱮᱭᱟ᱾ ᱥᱟᱨ ᱥᱟᱹᱜᱩᱱ ᱵᱟᱯᱞᱟ ᱨᱮ ᱟᱹᱰᱤᱜᱟᱱ ᱨᱟᱹᱥᱠᱟᱹ ᱵᱟ ᱟᱹᱰᱤ ᱟᱵᱚ ᱥᱮᱨᱣᱟ ᱨᱮᱱᱟᱜ ᱟᱹᱱ ᱟᱹᱨᱤ ᱠᱚ ᱢᱮᱱᱟᱜ ᱛᱟᱵᱚᱱᱟ ᱚᱱᱟ ᱠᱚ ᱞᱮᱠᱟ ᱛᱮᱦᱚᱸ ᱦᱩᱭ ᱵᱟᱲᱟᱜ ᱜᱮᱭᱟ ᱧᱮᱞ ᱵᱟᱲᱟ ᱦᱩᱭ ᱠᱟᱱᱟ ᱟᱹᱰᱤ ᱨᱟᱹᱥᱠᱟᱹ ᱵᱩᱡᱷᱟᱹᱜ-ᱟ ᱚᱱᱛᱮ ᱵᱟᱹᱨᱭᱟᱹᱛᱚᱜ ᱛᱟᱯᱚᱨᱮ ᱟᱭᱩ ᱵᱟᱵᱟ ᱛᱟᱠᱚ ᱦᱚᱸ ᱩᱱᱠᱩ ᱵᱟᱞᱟᱭᱟ ᱡᱚᱦᱟᱨ ᱨᱮᱱᱟᱜ ᱵᱮᱯᱟᱨ ᱢᱮᱱᱟᱜᱼᱟ, ᱚᱱᱟ ᱦᱚᱸ ᱟᱹᱰᱤ ᱨᱟᱹᱥᱠᱟᱹ ᱜᱮᱭᱟ᱾
ᱨᱟᱹᱥᱠᱟᱹ ᱜᱮᱭᱟ ᱠᱚ ᱮᱠᱫᱚᱢ᱾
ᱜᱚᱝᱠᱮ ᱟᱯᱮ ᱥᱮᱫ ᱚᱱᱠᱟ ᱞᱮᱠᱟ ᱫᱚ ᱪᱮᱫ ᱠᱚ ᱦᱩᱭᱩᱜ ᱜᱮᱭᱟ ᱵᱟ ᱚᱱᱠᱟ ᱞᱮᱠᱟ ᱫᱟᱬᱟᱱ ᱠᱚ ᱵᱟᱯᱮ ᱪᱟᱞᱟᱣ ᱵᱟᱲᱟᱜ ᱜᱮᱭᱟ ᱟᱵᱚ ᱥᱟᱱᱛᱟᱲ ᱠᱚ ᱴᱷᱟᱶ ᱠᱚᱨᱮ᱾
ᱦᱮᱸ ᱥᱮᱱ ᱫᱚ ᱵᱟᱝ ᱥᱮᱱ ᱵᱟᱲᱟ ᱦᱩᱭ ᱠᱟᱱᱟ ᱦᱮᱸ ᱥᱮ᱾
ᱟᱪᱷᱟ᱾
ᱥᱮᱱ ᱵᱟᱲᱟᱭ ᱦᱩᱭᱩᱜᱼᱟ ᱢᱚᱱᱮ ᱦᱩᱭᱩᱜ ᱠᱟᱱᱟ ᱛᱚ ᱚᱱᱟ ᱵᱩᱨᱩ ᱵᱚᱸᱜᱟ ᱱᱤᱡᱮ ᱥᱮᱱ ᱦᱩᱭ ᱞᱮᱱᱟ ᱛᱚ᱾ ᱛᱚ ᱟᱹᱵᱤᱱ ᱫᱚᱵᱤᱱ ᱥᱮᱱ ᱞᱮᱱᱟ ᱥᱮ ᱵᱟᱝ ᱛᱚᱵᱮ?
ᱵᱟᱝ-ᱵᱟᱝ ᱱᱮᱥ ᱫᱚ ᱚᱱᱠᱟ ᱞᱮᱠᱟ ᱵᱟᱹᱞᱤᱧ ᱪᱟᱞᱟᱣ ᱫᱟᱲᱮ ᱟᱠᱟᱫᱟ ᱵᱩᱨᱩ ᱵᱚᱸᱜᱟ ᱫᱚ᱾ ᱮᱠᱡᱟᱢ ᱠᱚ ᱛᱟᱦᱮᱸ ᱠᱟᱱᱟ ᱮᱠᱡᱟᱢ ᱠᱚ ᱪᱟᱞᱟᱜ ᱠᱟᱱ ᱛᱟᱦᱮᱱᱟ ᱛᱟᱯᱚᱨᱮ ᱫᱟᱜ ᱮᱫ ᱛᱟᱦᱮᱱ ᱠᱷᱟᱹᱛᱤᱨ ᱛᱮ ᱵᱩᱨᱩ ᱵᱚᱸᱜᱟ ᱫᱚ ᱵᱟᱞᱤᱧ ᱪᱟᱞᱟᱣ ᱫᱟᱲᱮ ᱟᱠᱟᱫᱟ ᱢᱚᱱᱮ ᱫᱚ ᱛᱟᱦᱮᱸ ᱠᱟᱱ ᱜᱮᱭᱟ᱾ ᱡᱮ ᱵᱩᱨᱩ ᱵᱚᱸᱜᱟ ᱪᱟᱞᱟᱜ ᱦᱩᱭᱩᱜᱼᱟ ᱢᱮᱱᱠᱷᱟᱱ ᱫᱚ
ᱛᱟᱦᱚᱞᱮ ᱛᱤᱱ ᱫᱷᱟᱣ ᱵᱤᱱ ᱪᱟᱞᱟᱣ ᱵᱟᱲᱟ ᱟᱠᱟᱱᱟ ᱵᱩᱨᱩ ᱵᱚᱸᱜᱟ ᱠᱚ ᱛᱚᱵᱮ?
ᱪᱟᱞᱟᱣ ᱫᱚ ᱦᱩᱭ ᱠᱟᱱ ᱜᱮᱭᱟ ᱞᱟᱦᱟᱛᱮ ᱵᱟᱨ ᱫᱷᱟᱣ ᱜᱟᱱ ᱫᱚ ᱪᱟᱞᱟᱣ ᱦᱩᱭ
ᱚ ᱟᱪᱷᱟ, ᱟᱪᱷᱟ-ᱟᱪᱷᱟ᱾ ᱟᱹᱰᱤ ᱱᱟᱯᱟᱭ᱾ ᱟᱹᱞᱤᱧ ᱦᱚᱸᱜᱼᱚᱭ ᱱᱤᱭᱟᱹ ᱥᱮᱨᱢᱟ ᱜᱮ ᱟᱹᱰᱤ ᱯᱚᱭᱞᱚ ᱛᱟᱹᱞᱤᱧ ᱦᱮᱸ ᱥᱮ ᱾ ᱧᱮᱞ ᱟᱹᱜᱩ ᱠᱮᱜᱼᱟ ᱞᱤᱧ ᱟᱹᱰᱤ ᱱᱟᱯᱟᱭ ᱜᱮᱞᱤᱧ ᱵᱩᱡᱷᱟᱹᱣ ᱠᱮᱫᱟ᱾ ᱛᱟᱯᱚᱨᱮ ᱫᱚᱠᱟᱱ ᱠᱚ ᱟᱹᱰᱤ ᱜᱟᱱ ᱵᱚᱭ ᱞᱮᱱᱟ ᱟᱨ ᱫᱟᱜ ᱮᱢᱚᱱ ᱫᱟᱜ ᱠᱮᱫᱟᱭ ᱥᱮ ᱡᱟ ᱞᱚᱥᱚᱫ ᱟᱠᱟᱱᱟ ᱵᱟᱝ ᱟᱬᱜᱚ ᱦᱚᱸ ᱵᱚᱛ ᱵᱚᱛᱚᱨ ᱵᱩᱡᱷᱟᱹᱜ ᱠᱟᱱᱟ ᱟᱨ ᱥᱤᱲᱤ ᱠᱚ ᱵᱮᱱᱟᱣ ᱠᱟᱜᱼᱟ ᱥᱮ ᱟᱫᱚ ᱚᱱᱟ ᱢᱤᱫ ᱯᱚᱠᱷᱮ ᱵᱷᱟᱜᱮ ᱠᱟᱱᱟ ᱟᱨ ᱢᱤᱫ ᱯᱚᱠᱷᱮ ᱢᱤᱫᱴᱟᱝ ᱠᱷᱟᱨᱟᱯ ᱫᱚ ᱵᱩᱡᱷᱟᱹᱜ ᱠᱟᱱ ᱜᱮᱭᱟ ᱦᱮᱸ ᱥᱮ, ᱢᱤᱫ ᱯᱚᱠᱷᱮ ᱫᱚ ᱪᱮᱫ ᱵᱷᱟᱜᱮ ᱠᱟᱱᱟ ᱞᱟᱹᱭ ᱞᱤᱧ ᱜᱚᱢᱠᱮ ᱢᱟᱱᱮ ᱦᱟᱲᱟᱢ ᱵᱩᱰᱦᱤ ᱠᱚ ᱡᱟᱦᱟᱸᱭ ᱢᱮᱱᱟᱜ ᱠᱚᱣᱟ ᱥᱮ ᱩᱱᱠᱩᱣᱟᱜ ᱫᱮᱡ ᱯᱚᱠᱷᱮ ᱟᱨ ᱜᱤᱫᱽᱨᱟᱹ ᱠᱚ ᱩᱱᱠᱩᱣᱟᱜ ᱟᱹᱰᱤ ᱥᱩᱵᱤᱫᱷᱟ᱾ ᱟᱨ ᱡᱟᱦᱟᱸᱭ ᱚᱱᱠᱟ ᱟᱵᱚ ᱞᱮᱠᱟᱱ ᱡᱩᱣᱟᱹᱱ ᱦᱚᱲ ᱢᱮᱱᱟᱜ ᱠᱚᱣᱟ ᱩᱱᱠᱩ ᱫᱚ ᱮᱢᱱᱤ ᱫᱮᱡ ᱠᱟᱛᱮᱫ ᱜᱮ ᱵᱷᱟᱜᱮᱤᱭᱟ ᱦᱮᱸ ᱥᱮ ᱟᱹᱵᱤᱱ ᱡᱩᱫᱤ ᱚᱱᱠᱟ ᱫᱮᱡᱚᱜ ᱟᱵᱤᱱ ᱚᱱᱠᱟ ᱵᱤᱱᱟᱹ ᱥᱤᱨᱤᱛᱮ, ᱟᱫᱚ ᱟᱹᱵᱤᱱ ᱵᱤᱱ ᱢᱚᱱᱮᱭᱟ ᱟᱹᱰᱤ ᱫᱤᱱ ᱠᱷᱚᱤᱧ ᱦᱮᱡ ᱟᱠᱟᱱᱟ, ᱟᱨ ᱱᱚᱝᱠᱟ ᱵᱩᱨᱩ ᱠᱚᱞᱤᱧ ᱫᱮᱡ ᱮᱱᱟ ᱟᱹᱰᱤ ᱱᱟᱯ ᱱᱟᱯᱟᱭ ᱜᱮ ᱵᱩᱡᱷᱟᱹᱜ ᱠᱟᱱᱟ ᱩᱱᱟ. ᱪᱮᱛᱟᱱ ᱤᱧ ᱫᱮᱡ ᱮᱱᱟ ᱪᱤᱠᱟᱹᱛᱮ ᱟᱹᱵᱤᱱ ᱦᱚᱸ ᱵᱟᱹᱵᱤᱱ ᱵᱩᱡᱽ ᱫᱟᱲᱮᱭᱟᱜᱼᱟ ᱦᱮᱸ ᱥᱮ ᱟᱹᱰᱤ ᱨᱟᱹᱥᱠᱟᱹ ᱜᱮ ᱟᱨ ᱨᱚᱼᱟ ᱫᱚ, ᱟᱹᱰᱤ ᱜᱷᱟᱹᱲᱤᱡ ᱯᱚᱨᱮ ᱵᱩᱨᱩ ᱞᱤᱧ ᱫᱮᱡ ᱮᱱᱟ ᱟᱹᱰᱤ ᱱᱟᱯᱟᱭ ᱜᱮᱞᱤᱧ ᱵᱩᱡᱷᱟᱹᱣ ᱠᱮᱫᱟ ᱟᱫᱚ ᱵᱤᱱ ᱧᱮᱞᱟ ᱛᱤᱱ ᱥᱟᱺᱜᱤᱧ ᱠᱷᱚᱱ ᱛᱤᱱ ᱥᱟᱺᱜᱤᱧ ᱞᱤᱧ ᱦᱮᱡ ᱟᱠᱟᱱᱟ ᱦᱮᱸ ᱥᱮ᱾
ᱟᱪᱷᱟ᱾
ᱛᱚ ᱟᱵᱤᱱ ᱚᱠᱛᱚ ᱫᱚ ᱛᱚᱠᱷᱚᱱ ᱥᱤᱲᱤ ᱠᱚ ᱫᱚ ᱵᱟᱝ ᱛᱟᱦᱮᱸ ᱠᱟᱱᱟ
ᱵᱟᱝ-ᱵᱟᱝ ᱜᱚᱝᱠᱮ ᱚᱱᱟ ᱫᱚ ᱱᱮᱥ ᱜᱮ ᱠᱚ ᱵᱮᱱᱟᱣ ᱟᱠᱟᱫᱟ ᱞᱟᱹᱭ ᱮᱫᱟᱠᱚ ᱞᱟᱦᱟ ᱡᱚᱠᱷᱚᱱ ᱟᱞᱤᱧ ᱪᱟᱞᱟᱣ ᱞᱮᱱᱟ ᱛᱚᱠᱷᱚᱱ ᱫᱚ ᱚᱱᱠᱟ ᱞᱮᱠᱟ ᱫᱚ ᱥᱤᱲᱤ ᱠᱚᱫᱚ ᱵᱟᱭ ᱛᱟᱦᱮᱸ ᱠᱟᱱᱟ᱾ ᱟᱫᱚ ᱜᱚᱝᱠᱮ ᱚᱱᱠᱟ ᱜᱮ ᱯᱟᱛᱟ ᱵᱤᱱᱰᱟ. ᱧᱮᱞ ᱫᱚ ᱵᱟᱵᱮᱱ ᱦᱮᱡ ᱵᱟᱲᱟ ᱟᱠᱟᱱ?
ᱯᱟᱛᱟ ᱵᱤᱸᱫᱟᱹ ᱠᱚᱫᱚ ᱮᱠᱷᱚᱱᱳ ᱟᱹᱣᱨᱤ ᱞᱤᱧ ᱧᱮᱞᱟ ᱜᱚᱝᱠᱮ᱾ ᱵᱩᱨᱩ ᱵᱚᱸᱜᱟ ᱯᱩᱭᱞᱚ ᱛᱮᱞᱤᱧ ᱯᱟᱴᱟᱵᱤᱱᱷᱟᱹ ᱧᱮᱞ ᱞᱟᱞᱤᱧ ᱪᱤᱠᱟᱹᱭ ᱟᱞᱤᱧ ᱚᱱᱟᱞᱤᱧ ᱧᱮᱞ ᱵᱟᱲᱟᱭᱮᱫᱟ ᱦᱮᱸ ᱥᱮ᱾ ᱟᱪᱷᱟ ᱯᱟᱴᱟᱵᱤᱫᱟᱹ ᱨᱮ ᱚᱠᱟ ᱞᱮᱠᱟ ᱪᱮᱫ ᱠᱚ ᱦᱩᱭᱩᱜ ᱜᱮᱭᱟ ᱛᱚᱵᱮ ᱠᱟᱹᱴᱤᱡ ᱞᱟᱹᱭ ᱟᱞᱤᱧ ᱵᱤᱱ?
ᱦᱮᱸ ᱯᱟᱛᱟᱵᱤᱰᱟᱹ ᱦᱚᱸ ᱟᱹᱰᱤ ᱡᱚᱨᱥᱚᱨ ᱜᱮ ᱦᱩᱭᱩᱜ ᱜᱮᱭᱟ ᱟᱹᱰᱤ ᱦᱮᱸ ᱯᱟᱛᱲᱟ ᱯᱤᱴᱷᱟᱹ ᱠᱚ ᱧᱟᱢᱚᱜ ᱜᱮᱭᱟ ᱯᱤᱴᱷᱟᱹ ᱞᱮᱴᱚ ᱠᱚ ᱧᱟᱢᱚᱜ ᱜᱮᱭᱟ ᱥᱟᱱᱟᱢ ᱞᱮᱠᱟᱱᱟᱜ ᱛᱟᱨᱯᱚᱨᱮ ᱥᱟᱱᱛᱟᱲ ᱠᱚᱣᱟᱜ ᱟᱵᱚ ᱥᱟᱱᱛᱟᱲ ᱠᱚᱣᱟᱜ ᱡᱟᱦᱟᱸ ᱩᱱᱟᱹ ᱥᱮᱨᱣᱟ ᱨᱮᱱᱟᱜ ᱡᱤᱱᱤᱥ ᱠᱚ ᱥᱟᱱᱟᱢ ᱞᱮᱠᱟ ᱱᱚᱰᱮ ᱵᱚᱱ ᱧᱟᱢᱟ ᱟᱜ ᱞᱟᱹᱭ ᱵᱮᱱ ᱵᱟ ᱥᱟᱱᱟᱢ ᱞᱟᱹᱭ ᱵᱮᱱ ᱥᱟᱠᱣᱟ ᱞᱟᱹᱭ ᱵᱮᱱ ᱛᱟᱲᱣᱟᱲᱤ ᱞᱟᱹᱭ ᱵᱮᱱ ᱟᱜᱥᱟᱨ ᱞᱟᱹᱭ ᱵᱮᱱ ᱡᱟᱦᱟᱸ ᱞᱮᱠᱟ ᱞᱮᱠᱟᱱᱟᱜ ᱡᱤᱱᱤᱥ ᱡᱮ ᱴᱟᱢᱟᱠ ᱛᱩᱢᱫᱟᱜ ᱞᱮᱜᱽᱲᱟ ᱵᱟᱱᱟᱢ ᱟᱹᱰᱤ ᱠᱤᱪᱷᱩ ᱜᱮ ᱧᱟᱢᱚᱜ ᱠᱟᱱᱟ᱾
ᱟᱪᱷᱟ ᱟᱨ ᱟᱹᱰᱤ-ᱟ. ᱰᱤ ᱥᱟᱜᱤᱧ-ᱥᱟᱹᱜᱤᱧ ᱠᱚᱨᱮ ᱦᱚᱲ ᱠᱚ
ᱦᱩᱸ, ᱦᱩᱸ-ᱦᱩᱸ, ᱟᱰᱮ ᱮᱠᱫᱚᱢ ᱾ ᱦᱟᱯᱲᱟᱢ ᱦᱟᱱᱛᱮ ᱱᱤᱛ ᱢᱟ ᱟᱹᱰᱤ ᱥᱟᱺᱜᱤᱧ-ᱥᱟᱟᱹᱜᱤᱧ
ᱦᱳᱭ, ᱦᱳᱭ-ᱦᱳᱭ᱾
ᱦᱮᱸ᱾
ᱛᱟᱦᱚᱞᱮ ᱜᱚᱝᱠᱮ ᱡᱟᱦᱟᱸ ᱧᱮᱞᱚᱜ ᱠᱟᱱᱟ ᱡᱮ ᱟᱵᱚ ᱱᱚᱣᱟ ᱯᱚᱨᱚᱵᱽ ᱠᱚᱨᱮ ᱦᱟᱸᱰᱤ, ᱯᱟᱹᱣᱨᱟᱹ ᱠᱚ ᱟᱹᱠᱷᱨᱤᱧᱟ ᱚᱱᱟ ᱫᱚ ᱛᱤᱱᱟᱹᱜ ᱴᱟᱱ ᱞᱟᱹᱠᱛᱤ ᱠᱟᱱᱟ ᱥᱮ ᱡᱚᱛᱷᱟᱛ ᱠᱟᱱᱟ ᱥᱮ ᱵᱟᱝ ᱡᱚᱛᱷᱟᱛ ᱠᱟᱱᱟ ᱠᱟᱹᱴᱤᱡ ᱞᱟᱹᱭ ᱵᱤᱱ ᱥᱮ?
ᱟᱤᱧ ᱫᱚᱞᱤᱧ ᱢᱚᱱᱮᱭᱟ ᱜᱚᱝᱠᱮ ᱱᱚᱣᱟ ᱫᱚ ᱚᱱᱠᱟ ᱞᱮᱠᱟ ᱯᱚᱨᱚᱵᱽ ᱠᱚᱨᱮ ᱫᱚ ᱵᱟᱭ ᱞᱠᱛᱤ ᱛᱤᱭᱟ ᱚᱝᱠᱟ ᱞᱮᱠᱟ ᱫᱚ ᱟᱹᱞᱤᱧ ᱫᱚ ᱵᱟᱞᱤᱧ ᱥᱟᱯᱚᱴᱟᱜ ᱠᱟᱱᱟ, ᱠᱟᱨᱚᱱ ᱱᱚᱣᱟ ᱫᱚ ᱡᱚᱠᱷᱚᱱ ᱯᱤᱞᱪᱩ ᱦᱟᱲᱟᱢ, ᱯᱤᱞᱪᱩ ᱵᱩᱲᱦᱤ ᱱᱚᱣᱟ ᱠᱤᱱ ᱮᱸ ᱩᱸ ᱵᱮᱱᱟᱣ ᱞᱮᱫᱟ, ᱛᱚᱠᱷᱚᱱ ᱫᱚ ᱦᱩᱭᱩᱜ ᱠᱟᱱᱟ, ᱟᱠᱤᱱ ᱫᱚ ᱵᱚᱸᱜᱟ ᱵᱩᱨᱩ ᱮᱸ ᱠᱷᱟᱹᱛᱤᱨᱟᱱ ᱛᱮᱠᱤᱱ ᱵᱮᱱᱟᱣ ᱞᱮᱫᱟ᱾ ᱛᱟᱨᱯᱚᱨᱮ ᱵᱮᱸᱜᱟ ᱚᱱᱟ ᱦᱟᱸᱰᱤ, ᱯᱟᱹᱣᱨᱟᱹ ᱧᱩ, ᱧᱩ ᱠᱟᱛᱮ, ᱧᱩ ᱵᱷᱩᱞ ᱠᱟᱛᱮ ᱠᱤᱱ ᱵᱮᱵᱟᱹᱲᱤᱡ ᱠᱤᱱ ᱮᱸ ᱤᱭᱟᱹ ᱞᱮᱫ ᱛᱮ, ᱟᱰᱤ ᱜᱟᱱ ᱵᱚᱱ ᱥᱟᱸᱜᱮ ᱪᱟᱞᱟᱣ ᱠᱟᱱᱟ ᱵᱚᱱ, ᱛᱟᱯᱚᱨᱮ ᱩᱸ ᱛᱟᱯᱚᱨᱮ ᱚᱱᱟ ᱠᱷᱟᱹᱛᱤᱨᱟᱱ ᱛᱮᱜᱮ ᱛᱟᱯᱚᱨᱮ ᱚᱲᱟᱜ ᱠᱚᱨᱮ ᱮᱸ ᱦᱟᱸᱰᱤ, ᱯᱟᱹᱣᱨᱟᱹ ᱫᱚᱣᱚᱭ ᱭᱩᱜᱼᱟ, ᱚᱱᱟ ᱥᱟᱨᱮᱡ ᱠᱚ ᱧᱩ ᱵᱟᱲᱟ, ᱛᱟᱯᱚᱨᱮ ᱟᱸ ᱚᱱᱟ ᱯᱚᱨᱚᱵᱽ ᱯᱟᱞᱤ ᱠᱚᱜᱮ ᱥᱚᱨᱦᱟᱭ ᱠᱚᱨᱮ, ᱵᱟᱦᱟ-ᱥᱚᱦᱨᱟᱭ ᱠᱚᱨᱮ ᱮᱸ ᱫᱚᱦᱚ ᱠᱟᱛᱮᱜ ᱧᱩ ᱠᱟᱴᱤᱡ ᱠᱟ- -ᱤᱡ ᱧᱩ ᱠᱟᱛᱮ ᱨᱟᱹᱥᱠᱟᱹ ᱚᱱᱟ ᱜᱮᱞᱤᱧ ᱮᱸ ᱞᱤᱧ ᱞᱟᱹᱭᱟ ᱡᱮ, ᱦᱟᱴ ᱯᱟᱛᱟ ᱠᱚᱨᱮ ᱵᱚᱱ ᱟᱹᱠᱷᱨᱤᱧᱟ, ᱧᱩ ᱠᱟᱛᱮᱜ ᱦᱟᱸᱰᱮ ᱜᱤᱛᱤᱡ ᱱᱚᱰᱮ ᱜᱤᱛᱤᱡ ᱚᱱᱟ ᱠᱚᱫᱚ ᱟᱹᱞᱤᱧ ᱵᱟᱞᱤᱧ ᱥᱟᱯᱚᱴᱟᱜ-ᱟ
ᱟᱵᱤᱱ ᱩᱱᱠᱩ ᱡᱟᱦᱟᱸᱭ ᱟᱵᱚ ᱪᱷᱟᱛᱤᱠ ᱠᱚ ᱢᱮᱱᱟᱜ ᱠᱚᱣᱟ, ᱧᱮᱞ ᱵᱟᱲᱟ ᱠᱟᱜ ᱠᱚᱣᱟ ᱵᱤᱱ! ᱩᱱᱠᱩ ᱞᱮᱠᱟ ᱧᱩᱭ ᱵᱤᱱ᱾ ᱴᱷᱤᱠ ᱜᱮᱭᱟ ᱚᱠᱚᱭ ᱦᱚ ᱪᱮᱜ ᱵᱟᱭ ᱞᱟᱹᱭᱟᱹᱵᱤᱱᱟ, ᱦᱮᱸᱥᱮ ᱧᱩ ᱠᱮᱜᱼᱟ ᱵᱤᱱ ᱴᱷᱤᱠ ᱜᱮ ᱵᱤᱱ ᱜᱤᱛᱤᱡ ᱮᱱᱟ ᱦᱮᱸᱻ ᱚᱱᱟ ᱫᱚ ᱵᱟᱝ ᱪᱤᱠᱟᱹᱜᱼᱟ,
ᱦᱮᱸ
ᱚᱲᱟᱜ ᱠᱚᱲᱮ ᱜᱮ ᱟᱵᱤᱱ ᱫᱚᱦᱚᱭ ᱵᱟᱲᱟᱭ ᱵᱤᱱ, ᱚᱱᱠᱟ ᱪᱷᱟᱛᱟ ᱯᱟᱛᱟ ᱠᱚᱨᱮ ᱵᱮᱱ ᱟᱠᱷᱨᱤᱝᱟ᱾ ᱟᱨ ᱟᱱᱮ ᱦᱚᱲ ᱠᱚ ᱧᱮᱞ ᱵᱮᱱᱟ ᱥᱮ ᱠᱷᱟᱨᱟᱯ ᱜᱮ ᱟᱹᱭᱠᱟᱹᱣᱜᱼᱟ᱾ ᱮᱸ ᱥᱮ, ᱟᱫᱚ ᱚᱱᱟ ᱠᱚ ᱥᱩᱫᱩ ᱡᱟᱹᱥᱛᱤ ᱠᱚ ᱧᱮᱞᱚᱜᱼᱟ, ᱮᱢᱱᱤ ᱟ ᱥᱚᱵᱽᱡᱤ ᱮ ᱡᱟᱦᱟᱱᱟᱜ ᱟᱱᱟᱡᱽ ᱯᱟᱹᱛᱤ ᱠᱚ, ᱠᱳᱱᱳ ᱵᱮᱵᱽᱥᱟ ᱠᱚ ᱫᱚ, ᱚᱱᱟ ᱠᱚ ᱫᱚ ᱧᱮᱞ ᱵᱟᱵᱤᱧ ᱧᱮᱞ ᱠᱚᱣᱟ ᱥᱟᱱᱛᱟᱲ, ᱠᱚ
ᱦᱩᱸ ᱦᱩᱸ
ᱟ ᱦᱟᱸᱰᱤ, ᱯᱟᱹᱣᱨᱟᱹ ᱟᱹᱠᱷᱨᱤᱱ ᱫᱚ ᱢᱤᱜ ᱯᱚᱠᱠᱷᱮ ᱪᱮᱫ ᱞᱤᱧ ᱞᱟᱹᱭᱟ, ᱵᱷᱟᱜᱮ ᱫᱚ ᱵᱷᱟᱜᱮ ᱦᱩᱭᱩᱜ ᱠᱟᱱᱟ᱾ ᱦᱮᱸ ᱥᱮ, ᱟᱫᱚ ᱚᱱᱟ ᱵᱟᱝ ᱦᱩᱭ ᱞᱮ ᱦᱮᱸ ᱟᱨᱚ ᱩᱝᱠᱩ ᱡᱟᱦᱟᱸᱭ ᱢᱟᱢᱟ ᱛᱟᱠᱚ ᱢᱮᱱᱟᱜ ᱠᱚᱣᱟ ᱥᱮ ᱩᱝᱠᱩᱣᱟᱜ ᱦᱚᱸ, ᱱᱚ ᱯᱚᱭᱥᱟ ᱠᱚ ᱵᱟᱝ ᱦᱩᱭᱩᱜ ᱛᱟᱠᱚᱣᱟ ᱦᱮᱸᱥ ᱛᱮ ᱩᱝᱠᱩᱣᱟᱜ ᱰᱤᱭᱩᱴᱤ ᱪᱤᱠᱟᱹᱛᱮ ᱵᱚᱡᱟᱣᱮᱫ ᱛᱟᱠᱚᱣᱟ?
ᱦᱩᱸ ᱦᱩᱸ
ᱟᱫᱚ ᱩᱝᱠᱩᱣᱟᱜ ᱢᱮᱜᱴᱮᱱ ᱠᱟᱢᱤ ᱠᱚ ᱧᱟᱢ ᱠᱟᱣᱱᱮ, ᱩᱝᱠᱩᱣᱟᱜ ᱦᱚ ᱠᱟᱢᱤ ᱪᱟᱜ ᱠᱟᱱ ᱛᱟᱠᱚᱣᱟ ᱟ ᱟᱵᱚᱣᱟᱜ ᱦᱚ ᱠᱟᱢᱤ ᱪᱟᱜ ᱠᱟᱱ ᱛᱟᱵᱳᱱᱟ, ᱟ ᱯᱚᱭᱥᱟ ᱠᱚ ᱦᱩᱭᱩᱜ ᱠᱟᱱᱟ ᱛᱚ, ᱟᱫᱚ ᱟᱠᱷᱨᱤᱝ ᱫᱚ ᱟᱠᱷᱨᱤᱝ ᱜᱮᱭᱟᱠᱚ ᱡᱟᱦᱟ ᱞᱮᱠᱟ ᱛᱟᱦᱞᱮ ᱟᱡ ᱪᱟᱞᱟᱣ ᱞᱮ ᱦᱚᱸ ᱫᱚᱨᱠᱟᱨ ᱠᱟᱱ ᱜᱮᱭᱟ,
ᱦᱩᱸ
ᱱᱟ ᱠᱟᱛᱮ ᱡᱚᱛᱚ ᱜᱮ ᱥᱩᱵᱤᱫᱟ ᱠᱚ ᱦᱩᱭᱩᱜ ᱠᱟᱱᱟ, ᱡᱚᱛᱚ ᱦᱚᱲᱟᱜ ᱜᱮ, ᱢᱟᱱᱮ ᱪᱮᱠᱠᱟᱵᱤᱱ ᱥᱤᱝ ᱟ ᱧᱤᱫᱟᱹ, ᱥᱤᱧ ᱡᱩᱫᱤ ᱛᱟᱦᱮᱱᱟ ᱧᱤᱫᱟᱹ ᱚᱝᱠᱟ ᱜᱮᱸ, ᱢᱤᱫᱥᱮᱫ ᱵᱟᱝ ᱢᱤᱫᱥᱮᱫ ᱠᱷᱚᱛᱤ ᱦᱩᱭᱩᱜ ᱼᱟ, ᱯᱤᱞᱪᱩ ᱦᱟᱲᱟᱢ ᱛᱤᱠᱤᱱ ᱯᱟᱹᱣᱨᱟᱹ ᱠᱤᱱ ᱧᱩ ᱠᱮᱫ ᱛᱮ, ᱟᱵᱚ ᱟᱵᱚ ᱱᱚᱝ- -ᱠᱟ ᱢᱟᱱᱢᱤ ᱵᱚᱱ ᱡᱟᱱᱟᱢᱮ‍ᱱᱟ ᱛᱚ ᱦᱮᱸᱥᱮ, ᱟᱢ ᱚᱱᱟ ᱢᱤᱫ ᱥᱮᱫ ᱛᱮ ᱵᱟᱲᱤᱡ ᱦᱩᱭᱱᱟ ᱱᱚᱝᱠᱟ, ᱠᱷᱟᱹᱯᱟᱹᱨᱤ ᱵᱟᱲᱟᱭᱱᱟᱠᱤᱱ ᱱᱚᱝᱠᱟ ᱦᱮᱸ ᱥᱮ᱾
ᱦᱩᱸ,
ᱚᱝᱠᱟ ᱫᱚ ᱧᱮᱞᱚᱜ ᱜᱮᱭᱟ ᱡᱮ ᱢᱤᱫ ᱯᱚᱠᱠᱷᱮ ᱵᱷᱟᱜᱮᱭᱟ, ᱢᱤᱫ ᱯᱚᱠᱠᱷᱮ ᱠᱷᱟᱨᱟᱯ ᱫᱚ ᱢᱮᱱᱟᱜ ᱜᱮᱭᱟ, ᱪᱮ ᱵᱤᱱ ᱞᱟᱹᱭᱟ ᱛᱚᱵᱮ!